ᱦᱮᱸ
ᱦᱮᱞᱳ
ᱦᱮᱸᱻ
ᱦᱮᱸ ᱡᱚᱦᱟᱨ ᱜᱮ
ᱦᱮᱸ ᱡᱚᱦᱟᱨ
ᱟᱸᱡᱚᱢᱚᱜ ᱠᱟᱱᱟ ᱨᱚᱲ ᱠᱚ?
ᱦᱮᱸᱻᱦᱮᱸ ᱟᱸᱡᱚᱢᱚᱜ ᱠᱟᱱᱟ᱾
ᱟᱪᱷᱟ ᱛᱟᱦᱚᱞᱮ ᱫᱚ ᱪᱮᱫ ᱵᱮᱱ ᱪᱤᱠᱟᱹᱭ ᱫᱟ ᱛᱟᱦᱚᱞᱮ ᱱᱤᱛᱚᱜ ᱫᱚ?
ᱪᱮᱫ ᱜᱮ ᱵᱟᱝ ᱦᱮᱸ ᱱᱤᱛᱚᱜ ᱫᱚ ᱫᱟᱠᱟ ᱠᱚ ᱡᱚᱢ ᱵᱟᱲᱟ ᱦᱩᱭ ᱮᱱᱟ᱾
ᱟᱪᱷᱟ-ᱟᱪᱷᱟ ᱦᱳᱭ ᱛᱚ ᱞᱟᱹᱭᱫᱟᱹᱧ ᱱᱟᱯᱟᱭ ᱵᱟᱲᱟ ᱜᱮᱛᱚ ᱛᱟᱦᱞᱮ?
ᱦᱮᱸ ᱱᱟᱯᱟᱭ ᱵᱟᱲᱟ ᱜᱮ ᱟᱯᱮ ᱜᱮ
ᱟᱞᱮ ᱦᱚᱸ ᱱᱤᱛᱚᱜ ᱫᱚ ᱦᱟᱸᱜ ᱱᱟᱯᱟᱭ ᱵᱟᱲᱟ ᱜᱮ
ᱚᱸ ᱦᱮᱸ ᱛᱚ
ᱦᱮᱸ ᱦᱳᱭ ᱛᱟᱦᱚᱞᱮ ᱡᱚᱢ ᱵᱟᱲᱟ ᱠᱮᱫᱟᱵᱤᱱ ᱵᱟᱝ
ᱦᱮᱸ ᱡᱚᱢ ᱵᱟᱲᱟ ᱠᱮᱫ
ᱟᱪᱷᱟ ᱛᱟᱦᱚᱞᱮ ᱪᱮᱫ ᱯᱮ ᱩᱛᱩ ᱞᱮᱫᱜᱼᱟ ᱛᱮᱦᱮᱧ?
ᱦᱩᱸ ᱪᱮᱫ ᱞᱮ ᱩᱛᱩ ᱞᱮᱫᱟ ᱦᱟᱹᱠᱩ
ᱟᱪᱷᱟ ᱟᱹᱰᱤ ᱥᱤᱵᱤᱞ ᱜᱮ ᱵᱟᱝ
ᱦᱮᱸ ᱥᱮᱵᱮᱞ ᱜᱮ ᱫᱟᱜ ᱮᱫᱟᱭ ᱚᱱᱛᱮ
ᱦᱳᱭ ᱫᱟᱜ ᱮᱫ ᱜᱮᱭᱟᱭ ᱟᱹᱰᱤ ᱡᱳᱨ ᱜᱮ ᱫᱟᱜ ᱮᱫᱟᱭ
ᱚᱸ
ᱱᱚᱴᱟ ᱜᱟᱱ ᱥᱮᱫ ᱡᱟᱹᱱᱤᱡ ᱮᱦᱚᱵ ᱟᱠᱟᱫᱟᱼᱟ ᱱᱚᱜ-ᱚᱭ ᱛᱚ ᱱᱤᱛᱚᱜ ᱦᱚᱸ ᱯᱩᱨᱟᱹᱭ ᱡᱳᱨ ᱜᱮ ᱫᱟᱜ ᱫᱟᱭ ᱟᱹᱰᱤ ᱡᱳᱨ
ᱟᱥᱤᱢ ᱠᱟ
ᱥᱤᱧ ᱵᱮᱲᱟ ᱫᱚ ᱥᱟᱨᱟᱫᱤᱱ ᱜᱮ ᱫᱟᱜ ᱠᱮᱜᱟᱭ ᱢᱮᱱᱠᱷᱟᱱ ᱥᱤᱧ ᱵᱮᱲᱟ ᱫᱚ ᱡᱳᱨ ᱛᱮᱦᱚᱸ ᱵᱟᱭ ᱫᱟᱜ ᱟᱠᱟᱜᱼᱟ᱾
ᱚᱸ
ᱥᱟᱨᱟᱫᱤᱱ ᱞᱮᱠᱟᱜᱮ ᱫᱟᱜ ᱫᱚᱭ ᱫᱟᱜ ᱟᱠᱟᱫᱼᱟ ᱟᱫᱚ ᱠᱚᱢ ᱠᱚᱢᱮ ᱫᱟᱜ ᱟᱠᱟᱫᱼᱟ ᱩᱱᱫᱚᱭ ᱡᱷᱤᱯᱤᱨ- ᱡᱷᱤᱯᱤᱨ ᱚᱱᱠᱟ ᱦᱟᱸᱜ ᱡᱷᱚᱢᱚᱨ ᱡᱟᱹᱲᱤ ᱞᱮᱠᱟ ᱫᱚ ᱦᱟᱸᱜ ᱵᱟᱝ ᱢᱮᱱᱠᱷᱟᱱ ᱱᱚᱜᱼᱚᱭ ᱟᱭᱭᱩᱵ ᱫᱚ ᱦᱟᱸᱜ ᱵᱷᱟᱹᱜᱤ ᱜᱮ ᱞᱟᱜᱟᱣ ᱟᱠᱟ-ᱟᱭ ᱛᱚ
ᱚᱸ ᱦᱮᱸ ᱛᱚ
ᱛᱟᱦᱚᱞᱮ ᱚᱯᱮ ᱥᱮ ᱚᱠᱟ ᱞᱮᱠᱟ ᱪᱮᱫ ᱠᱟᱭ ᱫᱟᱜ ᱯᱮ ᱠᱟᱱᱟ?
ᱟᱞᱮ ᱛᱚ ᱥᱮᱛᱟᱜ ᱠᱷᱚᱱ ᱫᱚ ᱫᱟᱜ ᱫᱚ ᱫᱟᱜ ᱠᱮᱫᱟ ᱟᱫᱚ ᱚᱱᱠᱟ ᱡᱷᱚᱢᱚᱨ ᱡᱟᱹᱲᱤ ᱫᱚ ᱵᱟᱝ ᱟᱨ ᱱᱤᱛᱚᱜ ᱫᱚ ᱯᱩᱨᱟᱹ ᱢᱟᱱᱮ ᱵᱟᱭ ᱫᱟᱜ ᱠᱟᱫᱟ ᱯᱩᱨᱟᱹᱭ ᱯᱟᱜ ᱠᱟᱫᱟᱭ
ᱟᱪᱷᱟ-ᱟᱪᱷᱟ ᱟᱞᱮ ᱢᱟ ᱱᱤᱛᱳᱜ ᱢᱟ ᱟᱨᱚ ᱟᱹᱰᱤ ᱡᱟᱹᱥᱛᱤ ᱜᱮ ᱫᱟᱜ ᱟᱞᱮ ᱠᱟᱱᱟᱭ
ᱚᱸ ᱟᱯᱮ ᱞᱟᱦᱟ ᱦᱳᱲᱳ ᱨᱚᱦᱚᱭ ᱯᱮ
ᱦᱳᱭ ᱾ ᱜᱚᱲᱚ ᱦᱤᱡᱩᱜ ᱯᱮ ᱦᱟᱸᱜ ᱦᱳᱭ ᱥᱮ
ᱦᱮᱸ ᱪᱟᱞᱟᱜ ᱟᱞᱮ ᱾
ᱚᱱᱟ ᱜᱮ ᱦᱟᱸᱜ ᱟᱹᱰᱤ ᱪᱤᱱᱛᱟᱹ ᱨᱮᱞᱮ ᱛᱟᱦᱮᱸ ᱠᱟᱱᱟ ᱨᱚᱦᱚᱭ ᱠᱚ ᱦᱩᱭᱩᱜ ᱟᱥᱮ ᱵᱟᱝ, ᱫᱟᱜ ᱜᱮ ᱵᱟᱭ ᱫᱟᱜ ᱟᱞᱮ ᱠᱟᱱ ᱛᱟᱦᱮᱸᱫ ᱾ ᱢᱮᱱᱠᱷᱟᱱ ᱡᱟᱦᱟᱸ ᱞᱮᱠᱟᱭ ᱫᱟᱜ ᱮᱼᱟ ᱵᱟᱝ ᱟᱫᱚ ᱦᱟᱸᱜ ᱜᱟᱯᱟ ᱢᱮᱭᱟᱝ ᱠᱷᱚᱱ ᱫᱚ ᱨᱚᱦᱚᱭ ᱠᱚᱜᱼᱟ ᱮᱛᱚᱦᱚᱵ ᱵᱟᱲᱟᱭ ᱦᱩᱭᱩᱜᱼᱟ ᱾
ᱦᱩᱸ ᱱᱚᱛᱮ ᱦᱚᱸ ᱚᱱᱠᱟ ᱫᱚ ᱦᱟᱸᱜ ᱟᱹᱣᱨᱤ ᱫᱟᱜᱟᱭ ᱾ ᱫᱟᱜ ᱟᱭ ᱦᱳᱭ ᱛᱚ ᱟᱥᱛᱮ ᱟᱥᱛᱮ ᱛᱮ
ᱛᱟᱭᱚᱢ ᱫᱟᱨᱟᱢ ᱥᱟᱱᱟᱢ ᱜᱮ ᱦᱟᱸᱜ ᱫᱟᱜ ᱫᱚᱩ ᱫᱟᱜ ᱟᱵᱚᱱᱟᱜ ᱾
ᱦᱩᱸ ᱾
ᱛᱟᱦᱚᱞᱮ ᱨᱚᱦᱚᱭ ᱠᱟᱹᱢᱤ ᱠᱚᱫᱚ ᱦᱳᱭ ᱾
ᱮᱢᱱᱤ ᱛᱮᱦᱚᱸ ᱟᱸᱥᱟᱲ ᱵᱚᱸᱜᱟ ᱫᱚ ᱨᱚᱦᱚᱭ ᱠᱚ ᱵᱟᱝ ᱦᱳᱭᱳᱜ ᱜᱮᱭᱟ ᱥᱨᱟᱵᱚᱱ
ᱦᱳᱭ ᱦᱳᱭ᱾ ᱟᱸᱥᱟᱲ ᱢᱩᱪᱟᱹᱫ, ᱢᱩᱪᱟᱹᱫ ᱥᱮᱫ ᱠᱷᱚᱱᱟᱜ ᱮᱦᱚᱵᱟᱭ ᱾
ᱦᱮᱸ ᱾
ᱢᱟᱲᱟᱝ ᱫᱚᱠᱚ ᱢᱟᱲᱟᱝ ᱫᱚᱞᱤᱧ ᱟᱸᱡᱚᱢ ᱵᱟᱲᱟ ᱠᱟᱫ ᱠᱚᱣᱟ ᱞᱟᱹᱭ ᱛᱟᱦᱮᱸᱫ ᱠᱚ ᱡᱮ ᱟᱢᱵᱟᱵᱩᱛᱤ ᱡᱚᱢ ᱠᱟᱛᱮᱫ ᱜᱮ, ᱨᱚᱦᱚᱭ ᱠᱟᱹᱢᱤ ᱨᱮᱠᱚ ᱟᱲᱜᱚᱱ ᱠᱟᱱ ᱛᱟᱦᱮᱸᱫ ᱟᱨᱠᱤ ᱾ ᱦᱩᱸ ᱢᱮᱱᱠᱷᱟᱱ ᱱᱮᱛᱟᱨ ᱫᱚ ᱢᱟ ᱵᱟᱝ ᱧᱮᱞᱚᱜᱚᱜ ᱠᱟᱱ ᱾ ᱟᱵᱟᱵᱚᱛᱤ ᱡᱚᱢ ᱛᱟᱭᱚᱢ ᱜᱮ ᱛᱚᱞᱟ ᱵᱚᱱ ᱜᱤᱲᱤ ᱵᱟᱰᱟᱭᱮᱫᱼᱟ ᱾
ᱦᱮᱸ ᱞᱟᱹᱭ ᱟᱠᱚ ᱛᱚ, ᱢᱟᱱᱮ ᱞᱟᱦᱟ ᱛᱮᱫᱚ ᱨᱩᱦᱱᱤ ᱨᱮ
ᱛᱚᱞᱟ ᱠᱚ ᱜᱤᱰᱤᱭᱟ ᱦᱳᱭ ᱾ ᱨᱟᱵᱟᱵᱩᱛᱤ ᱠᱚ ᱡᱚᱢᱟ ᱟᱨ ᱪᱟᱥ ᱠᱟᱹᱢᱤ ᱨᱮᱠᱚ ᱟᱬᱜᱚᱱᱟ ᱟᱫᱚ ᱱᱮᱛᱟᱨ ᱫᱚ ᱚᱱᱮ ᱚᱱᱠᱟ ᱫᱟᱜ ᱦᱚᱸ ᱛᱚ ᱵᱟᱭ ᱫᱟᱜ ᱫᱟᱭ ᱴᱷᱤᱠ ᱥᱟᱹᱦᱤᱡ ᱾
ᱚᱸ
ᱛᱟᱦᱚᱞᱮ ᱛᱚᱞᱟ ᱜᱤᱰᱤ ᱠᱟᱛᱮᱫ ᱫᱚ ᱯᱷᱟᱞᱛᱩ ᱛᱚ ᱦᱟᱸᱜ ᱜᱚᱡᱩᱜᱼᱟ ᱾
ᱦᱮᱸ ᱾
ᱛᱟᱦᱚᱞᱮ ᱟᱯᱮ ᱥᱮᱫ ᱫᱚ ᱚᱠᱟ ᱞᱮᱠᱟ ᱟᱨᱟᱢᱵᱚ ᱠᱮᱫᱼᱟ ᱥᱮ ᱟᱹᱣᱨᱤ ᱪᱟᱥ ᱠᱚ?
ᱟᱹᱣᱨᱤ ᱫᱟᱜ ᱜᱮ ᱵᱟᱝ ᱾ ᱫᱟᱜ ᱫᱚᱭ ᱫᱟᱜ ᱮᱫ ᱜᱮᱭᱟ, ᱠᱤᱱᱛᱩ ᱠᱷᱮᱛ ᱨᱮ ᱞᱟᱜᱟᱣ ᱞᱮᱠᱟ ᱫᱚ ᱵᱟᱝ ᱾
ᱟᱪᱪᱷᱟ ᱟᱪᱪᱷᱟ ᱾ ᱢᱟᱱᱮ ᱢᱮᱱ ᱜᱟᱱᱚᱜᱼᱟ ᱟᱞᱮ ᱞᱮᱠᱟ ᱜᱮ ᱦᱳᱭ ᱥᱮ ᱾ ᱟᱫᱚ ᱟᱞᱮ ᱫᱚ ᱦᱟᱸᱜ ᱱᱚᱜᱼᱚᱭ ᱫᱟᱜ ᱟᱞᱮ ᱠᱟᱱᱟ ᱛᱮᱦᱤᱧ ᱫᱚ ᱵᱷᱟᱜᱮ ᱜᱮ ᱫᱟᱜ ᱟᱠᱟᱫ ᱞᱮᱭᱟᱭ ᱾
ᱚ
ᱟᱫᱚ ᱦᱟᱸᱜ ᱢᱮᱱᱠᱷᱟᱱ ᱟᱹᱞᱤᱧ ᱫᱚ ᱦᱟᱸᱜ ᱚᱲᱟᱜ ᱨᱮᱫᱚ ᱵᱟᱹᱞᱤᱧ ᱛᱟᱦᱮᱱ ᱜᱮᱭᱟ᱾ ᱵᱟᱦᱨᱮ ᱧᱚᱜ ᱨᱮᱜᱮ ᱞᱤᱧ ᱛᱟᱦᱮᱱᱟ ᱾ ᱛᱟᱦᱚᱞᱮ ᱠᱷᱟᱱ ᱚᱲᱟᱜ ᱥᱮᱡ ᱠᱷᱚᱵᱚᱨ ᱠᱚᱞᱤᱧ ᱦᱟᱛᱟᱣ ᱵᱟᱲᱟ ᱠᱮᱜᱼᱟ ᱵᱟᱝᱼᱢᱟ ᱛᱮᱦᱮᱧ ᱫᱚ ᱵᱷᱟᱜᱮ ᱜᱮ ᱫᱟᱜ ᱠᱟᱫᱟᱭ ᱾ ᱠᱷᱮᱛ ᱠᱚᱦᱚᱸ ᱡᱟᱹᱱᱤᱡ ᱠᱚᱥᱤ ᱦᱚᱪᱚ ᱜᱚᱫ ᱟᱠᱟᱫᱼᱟ ᱛᱤᱦᱤᱧ ᱾
ᱚ
ᱟᱫᱚ ᱦᱟᱸᱜ ᱚᱱᱟ ᱜᱮ ᱨᱚᱦᱚᱭ ᱠᱟᱹᱢᱤ ᱫᱚ ᱦᱟᱸᱜ ᱠᱚ ᱮᱦᱚᱵ ᱵᱟᱲᱟ
ᱦᱚᱸ ᱟᱞᱮ ᱱᱚᱛᱮ ᱫᱚ ᱟᱹᱣᱨᱤᱟᱜᱼᱟ ᱦᱟᱸᱜ ᱟᱫᱚ ᱦᱩᱭᱩᱜᱼᱟ ᱾ ᱳᱭ ᱵᱟᱨ ᱯᱮ ᱫᱤᱱ ᱠᱷᱟᱱ ᱜᱮ ᱮᱦᱚᱵ ᱟᱠᱚ ᱾
ᱦᱳᱭ ᱛᱚ ᱚᱱᱟ ᱛᱟᱺᱜᱤ ᱛᱟᱲᱟᱜ ᱨᱮᱜᱮ ᱛᱚᱵᱚᱱ ᱛᱟᱦᱮᱸ ᱠᱟᱱᱟ ᱟᱭᱢᱟ ᱫᱤᱱ ᱠᱷᱚᱱ ᱾ ᱥᱟᱱᱟᱢ ᱦᱚᱲ ᱜᱮ ᱫᱟᱜ ᱟᱭ ᱵᱷᱟᱞᱤ ᱜᱮ ᱦᱩᱭᱩᱜ ᱠᱟᱱᱟ ᱦᱟᱸᱜ ᱾
ᱵᱷᱟᱞᱤ ᱜᱮ ᱦᱩᱭᱩᱜ ᱠᱟᱱᱟ ᱾
ᱦᱩᱸ ᱛᱟᱦᱚᱞᱮ ᱟᱯᱮ ᱟᱹᱛᱩ ᱫᱤᱥᱚᱢ ᱠᱚᱫᱚ ᱥᱮᱡ?
ᱟᱞᱮ ᱫᱚ ᱵᱟᱸᱠᱩᱲᱟ ᱰᱤᱥᱴᱤᱨᱤᱠ ᱾
ᱟᱪᱪᱷᱟ ᱟᱪᱪᱷᱟ ᱾ ᱵᱩᱡᱽ ᱫᱩᱧ ᱵᱩᱡᱮᱫ ᱜᱮᱭᱟ ᱾ ᱦᱳᱭ ᱚᱱᱠᱟ ᱜᱮ ᱟᱞᱮ ᱦᱚᱸ ᱵᱟᱸᱠᱩᱲᱟ ᱰᱤᱥᱴᱤᱠ ᱜᱮ, ᱵᱟᱸᱠᱩᱲᱟ ᱰᱤᱥᱴᱤᱠ ᱤᱱᱠᱟᱹᱜᱤᱧ ᱵᱩᱡᱮᱫ ᱢᱮᱭᱟ ᱟᱫᱚ ᱨᱚᱲ ᱠᱚᱨᱮ ᱛᱚ ᱟᱭᱢᱟ ᱜᱟᱱ ᱥᱟᱺᱜᱤᱧ ᱴᱚᱴᱷᱟ ᱠᱚᱨᱮ ᱫᱚ ᱨᱚᱲ ᱠᱚᱨᱮ ᱦᱚᱸ ᱵᱩᱡᱩᱜᱼᱟ ᱛᱚ ᱟᱹᱰᱤ ᱵᱷᱮᱜᱟᱨ ᱧᱚᱜ ᱥᱮ,
ᱦᱮᱸ ᱾
ᱟᱫᱚ ᱨᱚᱲ ᱠᱚᱨᱮ ᱚᱱᱠ ᱜᱮᱧ ᱵᱩᱡᱮᱫ ᱢᱮᱭᱟ ᱤᱧ ᱦᱚᱸ ᱵᱟᱸᱠᱩᱲᱟ ᱠᱷᱚᱱ ᱠᱷᱱ ᱜᱮᱤᱭᱟᱹᱧ ᱾
ᱚ ᱚᱠᱟ ᱨᱮᱛᱟᱢ ᱚᱲᱟᱜ?
ᱚᱱᱟ ᱢᱩᱠᱩᱴᱢᱚᱱᱤᱯᱩᱨ ᱥᱩᱨ, ᱾
ᱚᱻ ᱦᱮᱸ ᱛᱚ ᱾
ᱟᱢᱟᱜ ᱫᱚ?
ᱚᱱᱟ ᱤᱧ ᱫᱚ ᱢᱮᱡᱤᱭᱟ ᱾
ᱟᱪᱷᱟ ᱟᱪᱷᱟ ᱚᱱᱟ ᱫᱚ ᱵᱟᱝ ᱤᱧ ᱟᱸᱡᱚᱢ ᱵᱟᱲᱟ ᱟᱠᱟᱫᱟ ᱾
ᱡᱮᱡᱤᱭᱟ ᱫᱚ ᱱᱤᱭᱟᱹ ᱟᱱᱮ ᱵᱟᱸᱠᱩᱲᱟ ᱟᱨ ᱤᱭᱟᱹ ᱵᱚᱨᱫᱷᱚᱢᱟᱱ ᱵᱚᱰᱟᱨ ᱾
ᱚ ᱚ ᱟᱪᱴᱪᱷᱟ ᱟᱪᱷᱟ ᱦᱳᱭ ᱟᱫᱚ ᱱᱚᱛᱮ ᱫᱚ ᱟᱹᱰᱤ ᱜᱮᱵᱚᱱ ᱯᱷᱟᱨᱟᱠᱚᱜ ᱠᱟᱱᱟ ᱥᱮ ᱟᱫᱚ ᱵᱟᱸᱠᱩᱲᱟ ᱚᱱᱛᱮ ᱫᱚ ᱦᱟᱸᱜ ᱵᱚᱨ ᱫᱚᱢᱟᱱ ᱵᱚᱰᱟᱨ ᱟᱨ ᱟᱞᱮ ᱫᱚ ᱢᱮᱱ ᱜᱟᱱᱚᱜ-ᱟ ᱵᱟᱸᱠᱩᱲᱟ ᱯᱩᱨᱩᱞᱤᱭᱟᱹ ᱨᱮᱱᱟᱜ ᱮᱠᱫᱚᱢ ᱢᱩᱪᱟᱹᱫ ᱵᱚᱰᱟᱨ ᱩᱛᱟᱹᱨ ᱨᱮ ᱾
ᱚᱸ, ᱚᱠᱟ ᱦᱟᱹᱛᱤᱨᱟᱢᱯᱩᱨ ᱥᱮᱫ?
ᱦᱳᱭ ᱦᱟᱹᱛᱤᱨᱟᱢᱯᱩᱨ ᱯᱟᱨᱚᱢ ᱠᱟᱛᱮ ᱢᱩᱠᱩᱴᱢᱩᱱᱤᱯᱩᱨ ᱡᱟᱯᱟᱜ ᱨᱮᱜᱮ ᱾
ᱚᱸ ᱚᱸᱰᱮ ᱪᱟᱞᱟᱣ ᱦᱩᱭ ᱞᱮᱱᱟ ᱾ ᱦᱮᱸ ᱪᱟᱞᱟᱣ ᱦᱩᱭ ᱞᱮᱱᱟ ᱢᱟᱱᱮ ᱤᱭᱟᱹ ᱚᱸᱰᱮ ᱯᱷᱤᱞᱰ ᱚᱣᱟᱨᱠ ᱞᱟᱹᱜᱤᱫ ᱪᱟᱞᱟᱣ ᱦᱩᱭ ᱞᱮᱱᱟ ᱫᱷᱚᱵᱚ ᱾ ᱫᱷᱚᱜᱽᱲᱟ ᱟᱨ ᱢᱤᱫᱴᱟᱝ ᱪᱮᱫ ᱟᱛᱳ ᱢᱮᱱᱟᱜ-ᱟ ᱚᱸᱰᱮ ᱪᱟᱞᱟᱣ ᱦᱩᱭᱞᱱᱟ ᱾
ᱦᱳᱭᱛᱚ ᱛᱟᱦᱞᱮ ᱚᱞᱚᱜ ᱯᱟᱲᱦᱟᱣ ᱠᱚᱫᱚ ᱚᱠᱟᱞᱮᱠᱟ ᱠᱚᱢᱯᱞᱤᱴ ᱵᱟᱲᱟ ᱣᱟᱠᱟᱜ ᱟᱢ?
ᱚᱞᱚᱜ ᱯᱟᱲᱦᱟᱜ ᱫᱚ ᱤᱭᱟᱹ ᱢᱟᱥᱴᱟᱨᱥ ᱰᱤᱜᱽᱨᱤᱧ ᱠᱚᱢᱯᱤᱞᱤᱴ ᱟᱠᱟᱫᱟ ᱟᱫᱚ ᱦᱚᱸᱚᱭ ᱵᱤ ᱮᱰ ᱨᱮ ᱵᱷᱚᱨᱛᱤ ᱦᱩᱭ ᱟᱠᱟᱱᱟ ᱛᱚ ᱾
ᱟᱪᱷᱟ ᱟᱪᱷᱟ ᱾
ᱟᱢ ᱫᱚ?
ᱤᱧ ᱫᱚ ᱤᱭᱟᱹ ᱜᱨᱮᱡᱩᱭᱮᱥᱚᱱ ᱪᱟᱞᱟᱜ ᱠᱟᱱ ᱛᱤᱧᱟᱹ ᱯᱷᱟᱭᱱᱮᱞ ᱤᱭᱟᱨ ᱵᱟᱫ ᱤᱭᱟᱹ ᱛᱷᱟᱨᱰ ᱤᱭᱟᱨ ᱪᱟᱞᱟᱜ ᱠᱟᱱᱟ ᱯᱷᱟᱭᱱᱮᱞ ᱤᱭᱟᱨ ᱨᱮᱫᱚ ᱦᱟᱸᱜ ᱦᱩᱭ ᱠᱚᱜᱼᱟ ᱡᱩᱫᱤᱭᱳ ᱟᱫᱚ ᱱᱟᱦᱟᱜ ᱢᱟ ᱵᱟᱹᱲᱛᱤ ᱟᱠᱟᱜ-ᱟ ᱠᱚᱥᱮ ᱾
ᱦᱮᱸ ᱦᱮᱸ ᱦᱮᱸ ᱾
ᱛᱟᱦᱞᱮ ᱟᱫᱚ ᱦᱟᱸᱜ ᱚᱱᱟᱜᱮ ᱯᱮ ᱥᱮᱨᱢᱟ ᱠᱚ ᱢᱩᱪᱟᱹᱫ ᱮᱱᱟ ᱾ ᱦᱟᱱᱛᱮ ᱟᱨᱟᱢᱵᱟᱠ ᱥᱮᱜ ᱨᱮ ᱾
ᱦᱚᱭ ᱟᱫᱚ ᱦᱳᱥᱴᱮᱞ ᱨᱮ ᱛᱟᱦᱮᱱᱟᱭ ᱥᱮ ᱛᱟᱦᱚᱞᱮ ᱾
ᱦᱳᱭ ᱦᱳᱭ ᱦᱳᱥᱴᱮᱞ ᱨᱮᱜᱮ ᱾
ᱚᱸᱻ
ᱦᱳᱥᱴᱮᱞ ᱨᱮᱜᱮ ᱦᱤᱱᱟᱹᱧ ᱛᱮᱜᱮ ᱱᱚᱜᱚᱭ ᱨᱚᱯᱚᱲ ᱠᱟᱱᱟ ᱱᱤᱛᱚᱜ ᱵᱟᱠᱷᱟᱱ ᱫᱚ ᱚᱲᱟᱜ ᱠᱚᱨᱮ ᱠᱷᱚᱱ ᱟᱨ ᱦᱚᱸ ᱵᱟᱝ ᱜᱟᱱᱚᱜ-ᱟ ᱥᱮ ᱚᱱᱠᱟ ᱯᱷᱟᱸᱠᱟ ᱯᱷᱟᱸᱠᱟ ᱠᱚᱦᱚᱸ ᱵᱟᱝ ᱧᱟᱢᱚᱜ-ᱟ ᱾
ᱦᱮᱸ ᱾
ᱚᱲᱟᱜ ᱠᱚᱨᱮ ᱢᱟ ᱟᱭᱢᱟ ᱜᱟᱱ ᱯᱨᱚᱵᱞᱮᱢ ᱟᱛᱳ ᱴᱚᱞᱟ ᱦᱚᱲ ᱥᱮ ᱚᱲᱟᱜ ᱨᱮ ᱴᱟᱶᱟᱨ ᱠᱚᱨᱮᱱᱟᱜ ᱯᱨᱚᱵᱮᱞᱮᱢ ᱾
ᱦᱮᱸ ᱦᱮᱸ ᱟᱯ ᱥᱮᱫ ᱫᱚ ᱠᱟᱹᱴᱤᱡ ᱰᱷᱮᱨ ᱧᱚᱜ ᱜᱮ ᱴᱟᱣᱟᱨ ᱨᱮᱱᱟᱜ ᱯᱨᱚᱵᱞᱮᱢ ᱠᱚ ᱾
ᱦᱳᱭ ᱟᱨ ᱪᱮᱫ ᱠᱚ ᱞᱤᱥ ᱥᱮᱵᱮᱱ ᱩᱰᱩᱠᱚᱜᱼᱟ ᱱᱤᱛᱚᱜ ᱧᱤᱫᱟᱹ ᱵᱮᱲᱟ ᱠᱩᱞᱤ ᱥᱮᱮᱫ ᱩᱰᱩᱠ ᱞᱮᱱᱠᱷᱟᱱ ᱥᱮᱛᱟ ᱠᱚᱦᱚᱸᱠᱚ ᱵᱩᱜᱽ-ᱟ ᱵᱚᱛᱚᱨ ᱜᱮᱮ ᱵᱩᱡᱷᱟᱹᱜᱼᱟ ᱾
ᱥᱮᱛᱟ ᱠᱚ ᱵᱷᱩᱜᱼᱟ ᱰᱟᱹᱱ ᱠᱚ ᱠᱚ ᱩᱰᱩᱠᱚ-ᱟ ᱾
ᱦᱮᱸ ᱟᱭᱢᱟ ᱜᱟᱱ ᱜᱮ ᱟᱵᱚᱣᱟᱜ ᱥᱟᱶᱛᱟ ᱨᱮᱢᱟ, ᱦᱮᱱᱟᱜᱼᱟᱥᱮ, ᱧᱤᱫᱟᱹ ᱫᱟᱬᱟᱱ ᱫᱚ ᱵᱚᱛᱚᱨ ᱜᱮ ᱵᱩᱡᱷᱟᱹᱜᱼᱟ᱾
ᱩᱸ ᱦᱩᱸᱜ᱾
ᱩᱸ ᱛᱟᱞᱮ ᱟᱯᱮ ᱥᱮᱜ ᱫᱚ ᱚᱠᱟᱞᱮᱠᱟ? ᱵᱤᱨ, ᱵᱩᱨᱩ ᱠᱚ ᱚᱱᱛᱮ ᱫᱚ ᱵᱟᱱ ᱦᱮᱱᱟᱜᱼᱟ ᱥᱮ ᱵᱟᱹᱱᱩᱜᱼᱟ?
ᱟᱞᱮᱥᱮᱫ ᱫᱚ ᱵᱤᱨ, ᱵᱩᱨᱩ ᱛᱷᱚ ᱚᱝᱠᱟ ᱫᱚ ᱵᱟᱱᱩᱜᱼᱟᱸ᱾ ᱟ ᱛᱚ ᱚᱱᱮ ᱵᱩᱨᱩ ᱫᱚ 'ᱵᱤᱦᱟᱨᱱᱟᱛᱷ' ᱟᱨ 'ᱥᱩᱥᱩᱱᱤᱭᱟᱯ' ᱯᱟᱦᱟ ᱚᱱᱟ ᱠᱷᱤᱱ ᱜᱮ ᱟᱨ ᱵᱤᱨ᱾ ᱛᱚ ᱚᱝᱠᱟ ᱫᱚ ᱵᱟᱱᱟ, ᱢᱟᱱᱮ ᱟᱯᱮ ᱥᱮᱡ ᱡᱟᱦᱟᱸ ᱞᱮᱠᱟ ᱵᱤᱨ ᱢᱮᱱᱟᱜᱼᱟ, ᱚᱝᱠᱟ ᱫᱚ ᱵᱟᱹᱱᱩᱜ᱾ ᱚᱱᱟ ᱠᱚᱨᱮᱱ ᱚᱱᱟ ᱠᱚᱨᱮ ᱫᱚ ᱫᱚᱢᱮ ᱩᱸ ᱜᱟᱛᱮ ᱠᱚ ᱢᱮᱱᱟᱜ ᱠᱚᱛᱤᱧ ᱜᱮᱭᱟ᱾
ᱟᱼᱪᱪᱷᱟ-ᱪᱷᱟ᱾
ᱢᱟᱱᱮ ᱦᱟᱱᱮᱦ 'ᱨᱟᱱᱤ ᱵᱟᱸᱫᱽ' ᱠᱚᱨᱮᱱ, 'ᱡᱷᱤᱞᱤᱢᱤᱞᱤ' ᱠᱚᱨᱮᱱ᱾ ᱛᱟᱯᱚᱨᱮᱦ ᱱᱚᱛᱮ 'ᱫᱟᱛᱟᱨᱟᱢᱯᱩᱨ' ᱚᱱᱮ ᱚᱱᱟ ᱠᱚᱨᱮᱱ ᱢᱮᱱᱟᱜ ᱠᱚᱜᱮᱭᱟ᱾ ᱟᱫᱚ ᱪᱟᱞᱟᱣ ᱵᱟᱲᱟ ᱦᱩᱭ
ᱪᱟ ᱢᱟᱱᱮᱯᱷ ᱚᱠᱟ ᱯᱟᱲᱦᱟᱣ ᱫᱚ, ᱚᱠᱟ ᱠᱚᱨᱮᱨᱮᱢ ᱯᱟᱲᱟᱜ ᱠᱟᱱ ᱛᱟᱦᱮᱸᱫ ᱛᱮ?
ᱯᱟᱲᱦᱟᱣ ᱫᱚ 'ᱜᱨᱮᱡᱩᱭᱮᱥᱚᱱ' ᱫᱚ 'ᱯᱟᱸᱪ ᱢᱚᱲᱟ' ᱨᱮ᱾
ᱚᱸ ᱛᱟᱦᱞᱮ ᱱᱚᱛᱮ ᱜᱮ, ᱚᱱᱟ ᱦᱚᱸ ᱟᱞᱮ ᱥᱮᱡ ᱜᱮ ᱢᱮᱱ ᱜᱟᱱᱚᱜᱼᱟ, ᱠᱤᱪᱷᱩ ᱫᱚ᱾
ᱦᱮᱸ, ᱟᱨ ᱢᱟᱥᱴᱟᱨᱥ ᱫᱚ 'ᱵᱟᱠᱩᱲᱟ ᱤᱱᱤᱣᱟᱨᱥᱤᱴᱤ' ᱨᱮ᱾ ᱟᱫᱚ ᱩᱸ ᱢᱚᱜ ᱛᱮᱜ ᱟᱞᱮ 'ᱩᱛᱛᱚᱨ ᱵᱟᱠᱩᱲᱟ' ᱠᱷᱚᱱ ᱫᱚ ᱤᱧ ᱮᱠᱞᱟ ᱜᱤᱧ ᱛᱷᱮᱸ ᱠᱟᱱᱟ᱾
ᱚᱱᱟ ᱢᱟᱱᱮ ᱡᱟᱹᱥᱛᱤ ᱫᱚ ᱢᱮᱱ ᱜᱟᱱᱚᱜᱼᱟ ᱛᱟ ᱛᱟᱞᱮ ᱜᱟᱛᱮ ᱠᱚᱫᱚ, ᱚᱱᱟ ᱚᱞᱚᱜ ᱡᱤᱭᱚᱱ ᱨᱮᱱ ᱜᱟᱛᱮ ᱠᱚᱫᱚ, ᱡᱟᱹᱥᱛᱤ ᱫᱚ ᱱᱚᱛᱮ ᱟᱞᱮᱥᱮᱜ ᱨᱮᱱ ᱜᱮ ᱛᱟᱢ!
ᱦᱮᱸ, ᱮᱸ ᱦᱮᱸ, ᱡᱚᱛᱚ ᱜᱮ᱾
ᱩᱸ ᱦᱳᱭ ᱛᱚ᱾
ᱰᱮ ᱪᱟᱞᱟᱣ ᱵᱟᱲᱟ ᱦᱩᱭ ᱠᱟᱱ ᱜᱮᱭᱟ᱾
ᱛᱮ ᱚᱱᱟ ᱦᱚᱸ ᱛᱟᱞᱮ ᱯᱟᱛᱟ ᱠᱚᱨ ᱛᱮᱱᱟᱜ ᱫᱚᱢ ᱧᱮᱞ ᱵᱟᱲᱟᱣ ᱠᱟᱜᱼᱟ ᱥᱮ ᱵᱟᱞᱮ ᱥᱮᱱᱟᱜ ᱫᱚ, ᱩᱱ ᱫᱚ 'ᱵᱚᱨᱚ ᱯᱟᱟᱛᱟ' ᱠᱚ?
ᱵᱟᱝ-ᱵᱟᱝ ᱥᱩᱫᱷᱩ ᱤᱭᱟᱹ 'ᱥᱤᱞᱫᱷᱟᱹ' ᱯᱟᱛᱟ ᱧᱮᱞ᱾ ᱠᱟᱫᱟᱦ 'ᱵᱚᱨᱚ ᱯᱟᱛᱟ' ᱦᱚᱸ ᱦᱮᱸ, 'ᱵᱚᱨᱚ ᱯᱟᱛᱟᱶᱚᱥ' ᱮ ᱱᱤᱭᱟᱹ ᱵᱟᱨ ᱠᱮᱱᱥᱮᱞᱮᱱᱟ ᱟᱨ ᱪᱟᱞᱟᱣ ᱵᱟᱝ ᱦᱩᱭ ᱞᱮᱱᱟ᱾ ᱟᱨ ᱮᱴᱟᱜ 'ᱯᱟᱛᱟ' ᱫᱚ ᱞᱟᱹᱭ ᱜᱮ ᱯᱟᱠᱚ ᱞᱟᱹᱭᱟ ᱟᱨ ᱤᱭᱟᱹ ᱮᱸᱦ ᱚᱶᱮ ᱪᱮᱜ ᱠᱚ ᱞᱟᱹᱭᱟ, 'ᱢᱟᱜ ᱢᱚᱬᱮ' ᱠᱚ ᱦᱩᱭᱩᱜ ᱫᱚᱻ, ᱟᱞᱮ ᱥᱮᱫ ᱫᱚ, 'ᱢᱟᱜ ᱢᱚᱬᱮ' ᱫᱚ ᱵᱟᱝ ᱦᱩᱭᱩᱜᱼᱟ᱾
ᱟᱨᱮ ᱥᱮᱜ ᱫᱚ ᱦᱩᱭᱩᱜ ᱜᱮᱭᱟ ᱫᱚᱢᱮ ᱜᱮ᱾
ᱦᱮᱸ, ᱟᱨᱚ ᱞᱟᱹᱭ ᱵᱟᱠᱚ, ᱞᱟᱹᱭᱟ ᱜᱟᱛᱮ ᱠᱚᱸ᱾ ᱞᱟᱹᱭ ᱠᱚ ᱵᱟᱝ ᱱᱤᱭᱟᱹ ᱵᱷᱟᱨ ᱫᱚ ᱵᱟᱝ ᱩᱸ ᱠᱟᱞᱚᱢ ᱚᱝᱠᱟ ᱠᱟᱛᱮ ᱪᱟᱵᱟᱭᱮᱱᱟ᱾
ᱦᱩᱸᱜ ᱩᱸ ᱛᱚ ᱛᱟᱞᱮ ᱩᱫ ᱯᱩᱴᱠᱟᱹ ᱠᱚᱫᱚ, ᱟᱯᱮ ᱫᱚ ᱵᱟᱯᱮ ᱧᱟᱢ ᱠᱚᱣᱟ, ᱚᱱᱛᱮ ᱫᱚ?
ᱩᱫ ᱫᱚᱞᱮ ᱧᱟᱢ, ᱩᱫ ᱫᱚᱞᱮ ᱧᱟᱢ ᱠᱚᱣᱟ, ᱯᱩᱴᱠᱟᱹ ᱫᱚ ᱵᱟᱞᱮ ᱧᱟᱢ ᱠᱚᱣᱟ!
ᱟᱼᱪᱪᱷᱟ, ᱥᱮ ᱯᱚᱨᱮ ᱡᱚᱢ ᱵᱟᱲᱟ ᱠᱟᱜ ᱠᱚᱣᱟᱢ ᱥᱮ ᱵᱟ ᱯᱩᱴᱠᱟᱹ ᱠᱚᱫᱚ?
ᱮᱸ ᱯᱩᱴᱠᱟᱹ ᱦᱮᱸᱻ, ᱡᱚᱢ ᱵᱟᱲᱟ ᱫᱚ ᱦᱩᱭ ᱠᱟᱱᱟ᱾ ᱟᱞᱮᱫᱚ ᱟᱹᱰᱤ, ᱢᱟᱱᱮ ᱚᱱᱟ ᱠᱚᱫᱚ ᱟᱹᱰᱤ ᱥᱚᱠ ᱨᱮᱱᱟᱜ᱾
ᱟᱪᱪᱟ, ᱦᱳᱭ, ᱵᱳᱦᱳᱭ ᱵᱟᱝ ᱧᱟᱢᱚᱜ ᱦᱚᱲ ᱛᱚ, ᱥᱚᱠ ᱱᱟᱜ ᱡᱤᱱᱤᱥ ᱜᱮᱥᱮ ᱱᱚᱣᱟ ᱠᱚᱫᱚ᱾ ᱛᱚ ᱟᱨ ᱢᱤᱴᱟᱝ ᱥᱤᱡᱤᱞ ᱟᱨ ᱧᱟᱢᱚᱜ ᱦᱚᱲ ᱦᱚᱸ ᱱᱚᱣᱟ ᱠᱚᱫᱚ ᱥᱚᱠ ᱨᱮᱱᱟᱜ ᱜᱮ᱾ ᱠᱟᱨᱚᱱ ᱱᱚᱣᱟ ᱫᱚ ᱟᱨ ᱥᱚᱵᱽ ᱥᱤᱡᱤᱱ ᱫᱚ ᱵᱟᱵᱚᱱ ᱧᱟᱢᱮᱜᱼᱟ ᱥᱮ! ᱡᱟᱦᱟᱸ ᱡᱤᱱᱤᱥ ᱥᱚᱵᱽ ᱥᱤᱡᱤᱱᱮᱢ ᱧᱟᱢᱟ ᱚᱱᱟ ᱫᱚ ᱢᱤᱴᱟ ᱟᱞᱟᱫᱟ᱾ ᱠᱤᱱᱛᱩ ᱡᱟᱦᱟᱸ ᱥᱤᱡᱤᱱ ᱨᱮᱱᱟᱜ ᱡᱤᱱᱤᱥ ᱛᱚᱦ ᱡᱚᱛᱚ ᱜᱮ ᱥᱚᱠ ᱨᱮᱱᱟᱜ ᱛᱟᱵᱚᱱ ᱧᱮᱞ ᱢᱮ ᱡᱟᱦᱟᱸ ᱛᱤᱱᱟᱹᱜ ᱜᱮ ᱪᱟᱥ ᱠᱚᱨᱮ ᱩᱞ, ᱠᱟᱱᱴᱷᱟᱲ ᱡᱩᱫᱤᱭᱳ ᱛᱟᱦᱮᱱ ᱨᱮᱦᱚᱸ ᱥᱮ, ᱠᱤᱱᱛᱩ ᱶᱚᱜᱼᱚᱭ ᱩᱞ, ᱠᱟᱱᱴᱷᱟᱲ ᱥᱤᱡᱤᱱ ᱨᱮᱫᱚ, ᱱᱚᱣᱟ ᱠᱚᱫᱚ ᱢᱤᱜᱴᱟᱱ ᱟᱹᱰᱤ ᱥᱚᱠ ᱱᱟᱜ ᱡᱤᱱᱤᱥ ᱜᱮ᱾
ᱦᱩᱸ᱾ ᱚᱱᱠᱟᱜᱮ ᱵᱟᱨᱩ ᱵᱤᱞᱤ ᱡᱚᱢ ᱨᱮᱱᱟᱜ ᱫᱚᱢᱮ ᱤᱪᱪᱷᱟᱹ, ᱵᱟᱨᱩ ᱵᱤᱞᱤ ᱵᱟᱹᱧ
ᱦᱳᱭ ᱵᱟᱹᱱᱩᱜᱼᱟ ᱟᱯᱮ ᱚᱱᱛᱮ ᱫᱚ?
ᱵᱟᱝ ᱵᱟᱝ ᱵᱟᱹᱱᱩᱜᱼᱟ᱾
ᱵᱟᱨᱩ ᱵᱤᱞᱤ ᱫᱚ ᱫᱚᱢᱮ ᱚᱱᱟ ᱫᱚ ᱪᱮᱫ ᱤᱧ ᱞᱟᱹᱭᱟ ᱧᱩᱢ ᱞᱮᱠᱷᱟᱱ ᱜᱮ ᱩᱞᱤ ᱫᱟᱜ ᱠᱚ ᱡᱚᱨᱚᱜᱼᱟ ᱥᱮ ᱾
ᱦᱳᱭ ᱟᱸᱡᱚᱢ ᱟᱠᱟᱫᱟᱹᱧ ᱟᱫᱚ ᱫᱤᱭᱮ ᱛᱟᱦᱚᱞᱮ ᱡᱚᱢ ᱫᱚ ᱵᱟᱝ ᱦᱩᱭ ᱟᱠᱟᱱᱟ ᱾
ᱚ
ᱟᱨ ᱦᱟᱣᱨᱤᱫ, ᱦᱟᱣᱨᱤᱫ ᱦᱚᱸ ᱟᱞᱮ ᱥᱮᱫ ᱫᱚ ᱢᱟᱱᱮ ᱦᱟᱣ ᱫᱚ ᱵᱟᱠᱚ ᱚᱱᱠᱟ ᱨᱤᱫ ᱠᱟᱛᱮ ᱫᱚ ᱵᱟᱞᱮ ᱡᱚᱢ ᱠᱚᱣᱟ᱾ ᱳᱭ ᱢᱩᱸᱡ ᱟᱨ ᱫᱚ ᱢᱩᱸᱡ ᱞᱮ ᱵᱟᱲᱟᱭᱟ ᱾
ᱟᱪᱪᱷᱟ ᱦᱳᱭ᱾ ᱟᱫᱚ ᱵᱤᱨ ᱫᱤᱥᱚᱢ ᱦᱚᱲ ᱪᱷᱟᱲᱟ ᱚᱱᱟ ᱫᱚ ᱵᱟᱠᱚ ᱵᱩᱡ ᱟᱲᱮ ᱾
ᱦᱮᱸ ᱠᱚᱞᱮᱡᱽ ᱠᱚᱨᱮ ᱛᱟᱦᱮᱸ ᱠᱟᱛᱮ ᱜᱤ ᱟᱫᱚ ᱦᱩᱸ ᱢᱟᱱᱮ ᱦᱟᱣᱨᱤᱫ ᱠᱚ ᱡᱚᱢ ᱥᱮᱲᱟ ᱦᱩᱭᱱᱟ ᱾ ᱵᱟᱝᱼᱢᱟ ᱱᱩᱠᱩ ᱦᱚᱸ ᱵᱷᱟᱜᱮ ᱠᱚ ᱥᱤᱵᱤᱞᱟ ᱾
ᱤᱧ ᱫᱚ ᱫᱚᱢᱮᱧ ᱠᱩᱥᱤᱭᱟ ᱠᱚᱣᱟ ᱦᱟᱣᱨᱤᱫ ᱫᱚ, ᱚᱱᱠᱟ ᱥᱩᱫᱩ ᱡᱩᱫᱤ ᱞᱚᱞᱚ ᱫᱟ ᱠᱟ ᱠᱩᱧ ᱧᱟᱢ ᱟᱥᱮ ᱞᱚᱞᱚ ᱫᱟᱠᱟ ᱟᱨ ᱚᱱᱠᱟ ᱦᱟᱣᱨᱤᱤᱫ ᱛᱟᱦᱮᱱᱟ ᱛᱚᱦᱚᱞᱮ ᱤᱧ ᱫᱚ ᱚᱱᱟ ᱨᱤᱫ ᱥᱟᱜ ᱜᱤᱧ ᱡᱚᱢ ᱫᱟᱲᱮᱭᱟᱜᱼᱟ᱾ ᱟᱹᱰᱤ ᱪᱮᱦᱨᱟᱧ ᱵᱩᱡᱟ ᱟᱨ ᱦᱟᱣ ᱫᱚ ᱤᱧ ᱫᱚ ᱦᱟᱣᱨᱤᱫ ᱫᱚ ᱫᱚᱨᱠᱟᱨ ᱦᱳᱥᱴᱮᱞᱤᱧ ᱟᱹᱜᱩ ᱠᱟᱠᱚᱣᱟ ᱵᱟᱲᱟᱭᱟᱢ ᱨᱤᱫ ᱠᱟᱛᱮᱫ ᱾
ᱚ ᱦᱮᱸ ᱛᱚ᱾ ᱟᱞᱮ ᱚᱸᱰᱮ ᱟᱞᱮ ᱯᱟᱸᱪ ᱢᱩᱲᱟᱨᱮ ᱦᱳᱥᱴᱮᱞ ᱢᱮᱱᱟᱜᱼᱟ ᱛᱚ ᱟᱫᱚ ᱦᱳᱥᱴᱮᱞ ᱨᱮᱜᱮ ᱛᱟᱦᱮᱱ ᱦᱩᱭᱩᱜ ᱠᱟᱱ ᱛᱟᱦᱮᱸᱫ᱾ ᱟᱫᱚ ᱚᱸᱰᱮ ᱩᱱᱠᱩ ᱠᱤᱪᱷᱩ ᱡᱩᱱᱤᱭᱟᱨ ᱢᱮᱱᱟᱜ ᱠᱚᱣᱟ ᱚᱱᱛᱮ ᱨᱟᱱᱤᱵᱟᱫᱽ ᱥᱮᱱ ᱠᱚ ᱟᱫᱚ ᱩᱱᱠᱩ ᱠᱚ ᱤᱫᱤᱭᱮᱫ ᱠᱚ ᱛᱟᱦᱮᱱᱟ ᱾
ᱟᱫᱚ ᱯᱟᱸᱪ ᱢᱩᱲᱟ ᱨᱮᱦᱚᱸ ᱚᱸᱰᱮ ᱦᱚᱸᱛᱚ ᱵᱤᱨ ᱛᱟᱞᱟ ᱨᱮᱜᱮ ᱥᱮ ᱯᱟᱸᱪ ᱢᱩᱲᱟ ᱦᱚᱸ ᱾ ᱮᱠᱴᱩ ᱟᱨᱠᱤ ᱠᱟᱹᱴᱤᱡ ᱥᱟᱺᱜᱤᱧ ᱧᱚᱜ ᱠᱟᱱᱟ ᱢᱮᱱ ᱜᱟᱱᱚᱜᱼᱟ ᱾ ᱵᱟᱡᱟᱨ ᱠᱷᱚᱱ ᱩᱰᱩᱠ ᱞᱮᱱᱠᱷᱟᱱ ᱫᱚ ᱵᱤᱨ ᱠᱚᱫᱚ ᱦᱮᱱᱟᱜᱼᱟ ᱾
ᱦᱮᱸ ᱟᱫᱚ ᱚᱱᱛᱮᱱ ᱠᱚᱫᱚ ᱩᱱᱟᱹᱜ ᱫᱚ ᱵᱟᱠᱚ ᱤᱫᱤᱭᱮᱫ ᱛᱟᱦᱮᱸᱱᱟ, ᱥᱮ ᱩᱱᱟᱹᱜ ᱵᱟᱠᱚ ᱡᱚᱢᱮᱫ ᱛᱟᱦᱮᱸᱱᱟ ᱾ ᱟᱫᱚ ᱱᱚᱛᱮᱱ ᱠᱚ ᱨᱟᱱᱤ ᱵᱟᱫᱷ ᱠᱚᱨᱮᱱ ᱵᱟᱸᱫᱣᱟᱱ ᱠᱚᱨᱮᱱ ᱱᱚᱝᱠᱟ ᱫᱚ ᱟᱨᱚᱫ ᱛᱟᱦᱚᱞᱮ ᱚᱱᱠᱟ ᱵᱟᱨ ᱯᱮ ᱫᱤᱱ ᱢᱟᱱᱮ ᱯᱳᱭᱞᱳ, ᱯᱳᱭᱞᱳ ᱫᱚ ᱟᱰᱤᱧ ᱢᱟᱱᱮ ᱦᱤᱨ ᱠᱷᱤᱨ ᱜᱤᱧ ᱵᱩᱡᱮᱫ ᱛᱟᱦᱮᱸᱜ ᱢᱟᱱᱮ
ᱦᱮᱸ ᱯᱳᱭᱞᱳ, ᱯᱳᱭᱞᱳ ᱫᱚ ᱚᱱᱮ ᱚᱠᱟ ᱞᱮᱠᱟ ᱢᱩᱸᱡ ᱢᱩᱸᱡ ᱵᱟ
ᱦᱮᱸ ᱟᱨ ᱛᱟᱭᱚᱢ ᱛᱮ ᱡᱚᱠᱷᱚ ᱡᱚᱢ ᱯᱚᱨᱠᱟᱹᱣ ᱮᱱᱟ᱾ ᱟᱫᱚ ᱫᱤᱭᱮ ᱛᱟᱦᱚᱞᱮ ᱟᱹᱰᱤ ᱢᱟᱱᱮ ᱥᱤᱵᱤᱞᱤᱧ ᱠᱟᱱ ᱾
ᱟᱪᱪᱷᱟ ᱾ ᱟᱞᱮ ᱫᱚ ᱩᱱᱟᱹᱜ ᱴᱟ ᱫᱚ ᱵᱟᱠᱚ ᱡᱚᱛᱚ ᱦᱚᱲ ᱫᱚ ᱵᱟᱝ ᱠᱚ ᱡᱚᱢ ᱠᱚ ᱨᱮᱦᱚᱸ ᱚᱲᱟᱜ ᱨᱮᱫᱚ᱾ ᱤᱧ ᱫᱚ ᱟᱹᱰᱤ ᱡᱳᱨ ᱜᱤᱧ ᱡᱚᱢ ᱠᱚᱣᱟ ᱟᱫᱚ ᱱᱚᱰᱮ ᱦᱳᱥᱴᱮᱞ ᱨᱮᱦᱚᱸ ᱰᱟᱭᱨᱮᱠᱴ ᱵᱟᱥ ᱦᱮᱱᱟᱜᱼᱟ ᱢᱤᱫᱴᱟᱝ ᱟᱫᱚ ᱤᱧ ᱫᱚ ᱵᱟᱥ ᱠᱚᱛᱮ ᱦᱚᱸᱠᱚ ᱠᱳᱞᱟᱹᱧ ᱜᱮᱭᱟ ᱟᱫᱚ ᱱᱚᱰᱮ ᱫᱷᱤᱨᱤ ᱠᱚᱫᱚ ᱵᱟᱹᱱᱩᱜ ᱛᱟᱞᱮᱭᱟ᱾ ᱚᱱᱟ ᱢᱤᱠᱪᱟᱨ ᱨᱮᱜᱮ ᱢᱤᱠᱪᱟᱨ ᱠᱚ ᱦᱩᱭᱩᱜ ᱜᱮᱭᱟ ᱾ ᱫᱚᱦᱚ ᱠᱟᱠᱚ ᱦᱩᱭᱩᱜ ᱜᱮᱭᱟᱢ᱾ ᱟᱫᱚ ᱢᱤᱫ ᱫᱷᱟᱣ ᱟᱹᱜᱩ ᱠᱟᱛᱮᱫ ᱨᱮᱦᱚ ᱡᱟᱹᱥᱛᱤ ᱫᱤᱱ ᱫᱚ ᱵᱟᱠᱚ ᱛᱟᱦᱮᱱᱟ ᱟᱭᱢᱟ ᱜᱤᱫᱽᱨᱟᱹ ᱦᱮᱱᱟᱜ ᱞᱮᱭᱟ ᱥᱮ ᱟᱨ ᱱᱚᱣᱟ ᱠᱚᱫᱚ ᱦᱟᱣ ᱠᱚᱫᱚ ᱢᱟᱱᱮ ᱢᱤᱫᱴᱟᱝ ᱟᱸᱥ ᱨᱮᱱᱟᱜ ᱡᱤᱱᱤᱥ ᱠᱟᱱᱟ ᱾ ᱦᱟᱣ ᱡᱚᱡᱚ ᱦᱚᱜ ᱱᱚᱣᱟ ᱠᱚ ᱡᱤᱱᱤᱥ ᱫᱚ ᱚᱠᱟ ᱞᱮᱠᱟ ᱩᱱᱤ ᱜᱤᱫᱽᱨᱟᱹ ᱧᱮᱞ ᱞᱮᱠᱷᱟᱱ ᱫᱚ ᱡᱚᱢ ᱜᱮ ᱥᱟᱱᱟᱭᱮᱭᱟ ᱥᱮ ᱡᱟᱦᱟᱸᱭ ᱜᱮ ᱵᱟᱝ ᱪᱤᱠᱟᱹᱛᱮᱢ ᱢᱮᱛᱟ ᱠᱚᱣᱟ ᱾ ᱦᱚᱲ ᱥᱟᱢᱟᱝ ᱨᱮ ᱡᱚᱢ ᱞᱮᱠᱷᱟᱱ ᱮᱢ ᱫᱚ ᱞᱟᱜᱟᱜ ᱜᱮᱭᱟ ᱾